ᱦᱮᱸ ᱜᱚᱢᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾ ᱫᱤᱭᱮ ᱜᱚᱢᱠᱮ ᱚᱠᱟᱨᱮ ᱛᱷᱩᱠᱩᱢ ᱦᱩᱭ ᱞᱮᱱᱟ ᱢᱟ ᱚᱸᱰᱮ ᱠᱷᱚᱱᱟᱜ ᱞᱟᱹᱭ ᱵᱤᱱ ᱾
ᱦᱚ ᱦᱮᱸ ᱱᱚᱣᱟ ᱡᱟᱦᱟᱸ ᱟᱞᱮ ᱥᱮᱫ ᱫᱚ ᱵᱤᱨ ᱵᱤᱨᱠᱩ ᱦᱮᱱᱟᱜ ᱛᱮ ᱱᱚᱣᱟ ᱾ ᱡᱟᱦᱟᱸ ᱛᱳᱲ ᱜᱩᱰᱩ ᱥᱮ ᱪᱮᱬᱮ ᱪᱩᱯᱲᱤ ᱠᱚ ᱟᱹᱰᱤ ᱡᱟᱹᱥᱛᱤ ᱜᱮ ᱦᱮᱱᱟᱜ ᱠᱚᱣᱟ ᱾ ᱛᱟᱦᱞᱮ ᱮᱸ ᱟᱵᱚ ᱦᱚᱲ ᱫᱚ ᱱᱚᱝᱠᱟ ᱠᱟ ᱥᱮᱸᱫᱽᱨᱟ ᱠᱚᱵᱚᱱ ᱪᱟᱞᱟᱜ ᱜᱮᱭᱟ ᱛᱚ ᱛᱟᱦᱞᱮ ᱪᱟᱞᱟᱣ ᱵᱟᱲᱟ ᱫᱚ ᱦᱩᱭᱩᱜ ᱜᱮᱭᱟ ᱢᱟᱡᱷᱮ ᱢᱚᱫᱽᱫᱷᱮ ᱾ ᱦᱮ ᱛᱟᱦᱞᱮ ᱞᱟᱦᱟ ᱛᱮᱫᱚ ᱜᱚᱝ ᱟᱹᱰᱤ ᱡᱟᱹᱥᱛᱤ ᱜᱮᱞᱮ ᱪᱟᱞᱟᱜ ᱠᱟᱱ ᱛᱟᱦᱮᱸ, ᱩᱱᱠᱩ ᱛᱳᱲ ᱥᱮ ᱜᱳᱰᱳ ᱜᱚᱡ ᱠᱚ ᱾ ᱦᱮᱸ ᱱᱮᱛᱟᱨ ᱫᱚ ᱡᱷᱚᱛᱚ ᱜᱤᱫᱽᱨᱟᱹ ᱠᱚ ᱵᱟᱦᱨᱮ ᱠᱟᱹᱢᱤ ᱠᱚ ᱠᱚ ᱥᱮᱱ ᱟᱠᱟᱱ ᱛᱮ ᱠᱚᱢ ᱠᱟᱱᱟᱞᱮ ᱟᱫᱚ ᱚᱝᱠᱟᱞᱮᱠᱟ ᱢᱟᱱᱮ ᱪᱟᱞᱟᱜ ᱫᱚ ᱵᱟᱝ ᱦᱩᱭᱩᱜ ᱾
ᱢᱟᱱᱮ ᱪᱟᱞᱟᱣ ᱦᱚᱸ ᱵᱟᱝ ᱦᱩᱭᱩᱜ ᱠᱟᱱᱟ ᱵᱟᱝ ᱾
ᱦᱮᱸ ᱦᱮᱸ ᱛᱟᱦᱚᱞᱮ ᱜᱚᱢᱠᱮ ᱟᱯᱮ ᱚᱱᱛᱮ ᱫᱚᱯᱮ ᱪᱟᱞᱟᱜ ᱠᱟᱱ, ᱜᱮᱭᱟ ᱥᱮ ᱵᱟᱝ?
ᱜᱚᱢᱠᱮ ᱥᱮᱸᱫᱽᱨᱟ ᱫᱚ ᱟᱞᱮ ᱦᱚᱸ ᱚᱝᱠᱟᱜᱮ ᱢᱟᱱᱮ ᱡᱟᱦᱟᱸ ᱟᱨᱠᱤ ᱱᱤᱝᱠᱟᱹ ᱦᱚᱲ ᱤᱭᱟᱹ ᱨᱮᱱᱟᱜ ᱟᱨᱠᱤ, ᱩᱱᱠᱩ ᱠᱚᱫᱚ ᱡᱚᱛᱚ ᱞᱮᱠᱟᱜᱮ ᱢᱟᱱᱮ ᱠᱤᱪᱷᱩ ᱦᱚᱲ ᱫᱚ ᱥᱚᱝᱥᱟᱨᱤᱠ ᱰᱟᱦᱟᱨ ᱨᱮᱠᱚ ᱢᱟᱱᱮ ᱢᱮᱱᱟᱜ ᱠᱚᱣᱟ ᱟᱨᱠᱤ᱾ ᱟᱨ ᱠᱤᱪᱷᱩ ᱦᱚᱲ ᱫᱚ ᱱᱤᱝᱠᱟᱹ ᱜᱮ ᱟᱨᱠᱤ ᱚᱱᱠᱟ ᱵᱟᱦᱨᱮ ᱠᱟᱹᱢᱤ ᱠᱚ ᱪᱟᱞᱟᱣ ᱠᱟᱱᱟ ᱠᱚ ᱾ ᱛᱚ ᱟᱨ ᱱᱤᱝᱠᱟᱹᱱ ᱦᱚᱲ ᱫᱚ ᱜᱚᱢᱠᱮ ᱚᱱᱠᱟ ᱞᱮᱠᱟᱱ ᱚᱠᱟᱴᱷᱤᱡ ᱨᱮᱦᱚᱸ ᱵᱟᱹᱱᱩᱜᱼᱟ ᱮᱠᱷᱚᱱ ᱫᱚ ᱾ ᱵᱟᱨᱦᱮ ᱠᱟᱹᱢᱤ ᱦᱚᱸ ᱪᱟᱞᱟ ᱵᱟᱝ ᱦᱩᱭ ᱟᱠᱟᱱᱟ᱾ ᱥᱚᱝᱥᱟᱨ ᱞᱟᱹᱭᱤᱱ ᱨᱮᱦᱚᱸ ᱟᱹᱣᱨᱤ ᱟᱲ ᱦᱩᱭᱩᱜᱼᱟ᱾ ᱟᱫᱚ ᱚᱱᱟ ᱠᱷᱮᱞᱳᱰ ᱵᱟᱲᱟ ᱠᱚ ᱦᱩᱭᱩᱜ ᱠᱟᱱ, ᱜᱮᱭᱟ ᱟᱫᱚ ᱡᱟᱦᱟᱸ ᱩᱱᱠᱩ ᱠᱩ ᱢᱟᱱᱮ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱵᱟᱹᱵᱩ ᱛᱟᱠᱚ ᱟᱨᱠᱤ ᱾ ᱩᱱᱠᱩ ᱠᱚ ᱢᱟᱡᱷᱮ ᱢᱟᱡᱷᱮ ᱠᱚ ᱪᱟᱞᱟᱜ ᱜᱮᱭᱟ ᱠᱚ, ᱟᱨᱠᱤ ᱥᱮᱸᱫᱽᱨᱟ ᱠᱚ ᱟᱫᱚ ᱱᱮᱛᱟᱨ ᱫᱚ ᱵᱟᱠᱚ ᱪᱟᱞᱟᱜ ᱠᱟᱱᱟ ᱠᱚ ᱟᱨᱠᱤ ᱾ ᱱᱤᱛᱚᱜ ᱫᱚ ᱚᱱᱟ ᱤᱭᱟᱹ ᱫᱤᱱ ᱛᱚ ᱪᱟᱥ ᱫᱤᱱ ᱛᱚ ᱟᱫᱚ ᱩᱝᱠᱩ ᱥᱟᱶ ᱜᱚᱲᱚ ᱥᱚᱯᱚᱦᱚᱫ ᱫᱚ ᱪᱟᱞᱟᱜ ᱦᱩᱭᱩᱜ ᱠᱟᱱ ᱛᱟᱦᱮᱸᱱ᱾ ᱡᱮᱢᱚᱱ ᱱᱚᱜ-ᱚᱭ ᱛᱩᱲ ᱜᱚᱡ ᱠᱚ ᱪᱟᱞᱟᱜ ᱦᱩᱭᱩᱜ ᱠᱟᱱ ᱛᱟᱦᱮᱸᱱ ᱛᱩᱲ ᱥᱮᱸᱫᱽᱨᱟ ᱱᱚᱛᱮ ᱜᱩᱰᱩ ᱠᱚᱦᱚᱸ ᱪᱟᱞᱟᱜ ᱦᱩᱭᱩᱜ ᱠᱟᱱ ᱜᱮᱭᱟ, ᱟᱫᱚ ᱛᱟᱲᱟᱣ ᱠᱚᱦᱚᱸ ᱢᱤᱫ, ᱵᱟᱨ ᱫᱷᱟᱣ ᱠᱟᱛᱮᱜ ᱪᱟᱞᱟᱜ ᱦᱩᱭᱩᱜ, ᱜᱮᱭᱟ ᱟᱨᱠᱤ ᱾ ᱟᱫᱚ ᱱᱮᱛᱟᱨ ᱫᱚ ᱩᱝᱠᱩ ᱵᱷᱩᱥ ᱜᱩᱰᱩ ᱠᱚ ᱵᱤᱱ ᱟᱸᱡᱚᱢ ᱟᱠᱟᱫ ᱠᱚᱣᱟ ᱥᱮ ᱵᱟᱝ?
ᱦᱮᱸ ᱦᱮᱸ᱾
ᱦᱮᱸ ᱟᱫᱚ ᱟᱞᱮᱫ ᱫᱚ ᱩᱝᱠᱩ ᱵᱮᱥᱤᱨ ᱵᱷᱟᱜ ᱪᱟᱞᱟᱜ ᱦᱩᱭᱩᱜ ᱜᱮᱭᱟ, ᱩᱱᱠᱩ ᱢᱟᱱᱮ ᱛᱟᱲᱟᱣ ᱦᱩᱭᱩᱜᱼᱟ᱾ ᱡᱚᱠᱷᱚᱱ ᱨᱮᱠᱤ ᱾
ᱦᱮᱸ ᱦᱮᱸ ᱮᱸ
ᱛᱟᱦᱚᱞᱮ ᱟᱫᱚ ᱩᱱᱠᱩ ᱜᱮ ᱪᱟᱞᱟᱜ ᱦᱩᱭᱩᱜᱼᱟ ᱟᱨᱠᱤ ᱾
ᱦᱮᱸ ᱛᱟᱲᱟᱣ ᱫᱚ ᱜᱚᱢᱠᱮ ᱢᱟᱱᱮ ᱚᱱᱠᱟ ᱞᱮᱠᱟ ᱫᱚ ᱵᱟᱞᱮ ᱪᱟᱞᱟᱜᱼᱟ ᱾ ᱠᱚ ᱡᱟᱦᱟᱸ ᱫᱟᱨᱮ ᱨᱮᱠᱚ ᱛᱟᱦᱮᱱ ᱠᱟᱱᱟ᱾ ᱠᱷᱤᱡᱩᱨ ᱫᱟᱨᱮ ᱠᱚᱨᱮ ᱩᱱᱠᱩ ᱦᱮᱸ ᱡᱟᱦᱟᱸ ᱥᱟᱨᱜᱟ ᱜᱩᱰᱩ ᱠᱚᱠᱚ ᱞᱟᱹᱭ ᱮᱫᱟ ᱦᱮᱸ ᱛᱟᱦᱞᱮ ᱩᱱᱩᱱᱠᱩ ᱜᱚᱡ ᱠᱚ ᱜᱮ ᱵᱮᱥᱤ ᱞᱮ ᱪᱟᱞᱟᱜᱼᱟ᱾ ᱟᱨ ᱛᱟᱲᱟᱣ ᱫᱚ ᱡᱟᱦᱟᱸ ᱟᱵᱚ ᱨᱩᱰᱟᱹ ᱥᱮ ᱢᱚᱠᱚᱨ ᱠᱚᱨᱮ ᱦᱚᱸᱜᱝᱠᱟᱱ ᱨᱮᱦᱚᱸ ᱟᱹᱰᱤ ᱡᱟᱹᱥᱛᱤ ᱜᱮᱞᱮ ᱪᱟᱞᱟᱜᱼᱟ ᱾ ᱟᱹᱰᱤ ᱦᱚᱲ ᱜᱮᱞᱮ ᱪᱟᱞᱟᱜᱼᱟ᱾ ᱦᱮᱸ ᱛᱟᱦᱚᱞᱮ ᱨᱩᱰᱟᱹ ᱠᱚᱨᱮ ᱫᱚᱯᱮ ᱥᱮᱸᱫᱽᱨᱟ ᱠᱚᱜᱮᱭᱟ ᱥᱮ ᱵᱟᱝ?
ᱪᱤᱜ ᱵᱤᱱ ᱞᱟᱹᱭ ᱠᱮᱫᱟ ᱜᱚᱢᱠᱮ?
ᱥᱮᱸᱫᱽᱨᱟ ᱠᱚ ᱪᱟᱞᱟᱜ ᱦᱩᱭᱩᱜ ᱫᱚ ᱦᱮᱸ ᱜᱳᱰᱩ ᱜᱚᱡ ᱠᱚ ᱾ ᱦᱮᱸ ᱟᱞᱮ ᱥᱮᱫ ᱫᱚ ᱟᱹᱰᱤ ᱡᱟᱹᱥᱛᱤ ᱜᱮᱞᱮ ᱪᱟᱞᱟᱜᱼᱟ᱾ ᱚ
ᱦᱮᱸ ᱟᱞᱮ ᱱᱚᱛᱮ ᱦᱚᱸ ᱜᱚᱢᱠᱮ ᱚᱱᱟ ᱠᱚᱫᱚ ᱫᱚᱢᱮ ᱜᱮ ᱪᱟᱞᱟᱜ ᱦᱩᱭᱩᱜᱼᱟ᱾ ᱩᱱ ᱥᱩᱢᱩᱡ ᱫᱚ ᱾
ᱦᱮᱸ ᱛᱚ ᱾ ᱦᱮᱸ ᱛᱟᱯᱚᱨ ᱜᱚᱢᱠᱮ ᱟᱯᱮ ᱥᱮᱫ ᱱᱚᱝᱠᱟ ᱞᱟᱴᱟ ᱠᱚᱫᱚ ᱦᱮᱱᱟᱜ ᱜᱮᱭᱟ ᱛᱚ ᱵᱟᱝ, ᱵᱤᱨ ᱠᱚᱫᱚ ᱵᱟᱹᱱᱩᱜ ᱨᱮᱦᱚᱸ? ᱦᱮᱸ ᱞᱟᱹᱭ ᱫᱟᱞᱤᱧ ᱡᱮ ᱟᱯᱮ ᱥᱮᱫ ᱫᱚ ᱱᱚᱝᱠᱟ ᱪᱮᱫ ᱫᱟᱨᱮ ᱠᱚ ᱵᱮᱥᱤ ᱦᱮᱱᱟᱜᱼᱟ ᱥᱮ ᱵᱟᱜᱞ ᱵᱟᱜᱟᱱ ᱾
ᱟᱞᱮ ᱥᱮᱫ ᱜᱚᱝᱠᱮ ᱟᱠᱟᱥᱢᱩᱱᱤ ᱫᱟᱨᱮ ᱠᱚ ᱢᱮᱱᱟᱜᱼᱟ᱾
ᱚ ᱟᱪᱷᱟ ᱟᱪᱷᱟ ᱟᱪᱷᱟ᱾
ᱟᱠᱟᱥᱢᱩᱱᱤ ᱫᱟᱨᱮ ᱠᱚ ᱟᱨᱠᱤ ᱟᱨ ᱱᱚᱣᱟ ᱪᱟᱯᱚᱥ ᱞᱟᱴᱟ ᱠᱚ ᱢᱮᱱᱟᱜᱼᱟ ᱟᱨ ᱚᱱᱮ ᱜᱚᱝᱠᱮ ᱤᱭᱟᱹ ᱥᱚᱥᱚ ᱫᱟᱨᱤ ᱠᱚ ᱢᱮᱱᱟᱜᱼᱟ ᱟᱨᱠᱤ ᱟᱞᱮ ᱥᱮᱫ ᱫᱚ
ᱚᱻ ᱟᱪᱷᱟ ᱟᱪᱷᱟ ᱛᱟᱦᱚᱞᱮ ᱚᱱᱟᱫᱚ ᱢᱟᱱᱮ ᱨᱚᱦᱚᱭ ᱠᱟᱫᱟ ᱠᱚ ᱦᱚᱲ ᱜᱮ ᱥᱮ ᱱᱚᱣᱟ ᱫᱚ
ᱵᱟᱝ ᱵᱟᱝ ᱦᱚᱲ ᱜᱮ ᱫᱚ ᱵᱟᱝ ᱩᱱᱠᱩ ᱯᱷᱚᱨᱮᱥᱴ ᱠᱷᱚᱱᱟᱜ ᱜᱮ ᱟᱫᱚ ᱫᱚᱢᱮ ᱫᱚ ᱵᱟᱹᱱᱩᱜᱼᱟ ᱟᱨᱠᱤ ᱫᱚᱢᱮ ᱢᱟᱨᱟᱝ ᱛᱟᱠᱚ ᱠᱟᱹᱴᱤᱡ ᱪᱩᱞᱩᱝ ᱡᱟᱭ ᱡᱟᱭᱜᱟ ᱨᱮ ᱢᱮᱱᱟᱜᱼᱟ ᱟᱨᱠᱤ ᱢᱚᱴᱟᱢᱩᱴᱤ ᱡᱟᱹᱱᱤᱡ ᱠᱷᱟᱱ ᱥᱚ ᱰᱮᱲᱮᱠ ᱜᱟᱱ ᱫᱟᱨᱮ ᱢᱮᱱᱟᱜᱼᱟ
ᱚ
ᱫᱚᱢᱮ ᱫᱚ ᱵᱟᱹᱱᱩᱜᱼᱟ
ᱦᱮᱸ ᱛᱚ ᱦᱮᱸ ᱟᱞᱮ ᱱᱚᱛᱮ ᱦᱚᱸ ᱦᱮᱸ ᱵᱤᱨ ᱨᱮ ᱜᱮ ᱱᱚᱝᱠᱟ ᱦᱟᱸᱰᱮ ᱱᱟᱰᱮ ᱥᱚᱥᱚ ᱫᱟᱨᱮ ᱠᱚ ᱛᱟᱦᱮᱸᱡ ᱠᱟᱱᱟ ᱛᱟᱞᱦᱮ ᱦᱮᱸ ᱱᱮᱛᱟᱨ ᱫᱚ ᱟᱹᱰᱤ ᱜᱮ ᱠᱚᱢ ᱠᱟᱱᱟ ᱢᱟᱜ ᱦᱚᱸᱠᱚ ᱢᱟᱜ ᱮᱫᱟ ᱛᱚ ᱛᱟᱞᱦᱮ
ᱦᱮᱸ ᱟᱫᱚ ᱚᱱᱟ ᱠᱚᱦᱚᱸ ᱥᱟᱦᱟᱱ ᱥᱟᱠᱟᱢ ᱥᱮᱫ ᱠᱚ ᱠᱟᱹᱢᱤ ᱥᱮᱫᱠᱩ ᱞᱟᱜᱟᱣᱫᱟ
ᱦᱳᱭ ᱦᱳᱭ ᱛᱟᱯᱚᱨ ᱮᱴᱟᱜ ᱡᱮᱢᱚᱱ ᱡᱚᱼᱵᱤᱞᱤ ᱠᱚ ᱦᱮᱱᱟᱜᱼᱟ ᱩᱞ ᱥᱮ ᱱᱚᱝᱠᱟ ᱡᱟᱹᱱᱩᱢ ᱛᱟᱨᱯᱚᱨ ᱠᱩᱫᱠᱚ ᱱᱚᱣᱟ ᱠᱚ ᱦᱚᱸ ᱦᱮᱸ ᱟᱹᱰᱤ ᱡᱟᱹᱥᱛᱤ ᱜᱮ ᱠᱚᱢ ᱠᱟᱱᱟ ᱱᱤᱛᱚᱜ ᱫᱚ ᱫᱟᱨᱮ ᱠᱚ ᱟᱹᱠᱷᱤᱨᱤᱧ ᱫᱟᱠᱚ ᱦᱮᱸ
ᱟᱪᱷᱟ ᱢᱟ ᱢᱮᱱᱫᱟᱞᱤᱧ ᱚᱱᱟ ᱮᱰᱷᱮ ᱡᱟᱹᱱᱩᱢ ᱠᱚᱫᱚ ᱢᱮᱱᱟᱜ ᱜᱮᱭᱟ ᱥᱮ ᱵᱟᱝ ᱜᱮ ᱛᱟᱦᱚᱞᱮ
ᱛᱚ ᱮᱰᱷᱮᱨ ᱡᱟ. ᱱᱩᱢ ᱦᱮᱸ ᱱᱚᱣᱟ ᱦᱚᱸ ᱦᱮᱱᱟᱜᱼᱟ ᱟᱞᱮᱭᱟᱜ ᱱᱚᱣᱟ ᱵᱤᱨ ᱵᱚᱞᱚᱜ ᱥᱮᱱ ᱜᱮ ᱛᱟᱞᱦᱮ ᱟᱞᱮ ᱟᱹᱛᱩ ᱞᱟ ᱛᱟᱨ ᱨᱮᱜᱮ ᱱᱚᱝᱠᱟ ᱜᱟᱰᱟ ᱦᱮᱱᱟᱜᱼᱟ ᱜᱟᱰᱟ ᱯᱟᱨᱚᱢ ᱠᱟᱛᱮᱫ
ᱟᱪᱷᱟ ᱚᱱᱟ ᱫᱚ ᱟᱪᱷᱟ ᱚᱱᱟ ᱫᱚ ᱜᱚᱝᱠᱮ ᱟᱹᱞᱤᱧ ᱟᱹᱞᱤᱧ ᱢᱤᱫ ᱫᱷᱟᱣ ᱞᱤᱧ ᱡᱚᱢ ᱵᱟᱲᱟ ᱞᱮᱫᱟ ᱡᱚᱢ ᱞᱮᱫᱟᱞᱤᱧ ᱦᱮᱸᱥᱮ ᱢᱚᱴᱟ ᱢᱩᱴᱤ ᱫᱚᱢᱮ ᱫᱤᱱ ᱫᱚ ᱵᱟᱝ ᱟᱨᱠᱤ ᱪᱟᱞᱟᱣᱮᱱ ᱥᱮᱨᱢᱟ ᱟᱨᱠᱤ ᱢᱟᱱᱮ ᱠᱷᱮᱞ ᱪᱟᱞᱟᱜ ᱦᱩᱭᱩᱜ ᱠᱟᱱ ᱛᱟᱦᱮᱱᱟ ᱟᱨᱠᱤ ᱩᱱ ᱥᱚᱢᱚᱭ ᱜᱮ ᱟᱞᱮ ᱨᱟᱥᱛᱟ ᱨᱮᱞᱮ ᱧᱟᱢ ᱞᱮᱫᱟ ᱟᱨᱠᱤ ᱛᱤᱸᱜᱩ ᱦᱩᱭ ᱞᱮᱱᱟ ᱜᱟᱹᱰᱤ ᱛᱮ ᱫᱤᱭᱮ ᱧᱮᱞ ᱦᱩᱭᱱᱟ ᱢᱤᱫ ᱴᱮᱱ ᱨᱟᱥᱛᱟᱫᱷᱟᱨᱮ ᱨᱮ ᱡᱟᱹᱱᱩᱢ ᱛᱚ ᱜᱚᱝᱠᱮ ᱫᱚᱢᱮ ᱡᱚᱡᱚ ᱜᱮᱭᱟ ᱛᱚ ᱚᱱᱟᱞᱤᱧ ᱢᱮᱱᱫᱟ ᱡᱮ ᱢᱟᱱᱮ ᱵᱤᱞᱤ ᱠᱟᱛᱮᱜ ᱦᱚᱸ ᱚᱱᱠᱟᱜᱮ ᱡᱚᱡᱚ ᱛᱟᱦᱮᱱ ᱜᱮᱭᱟ ᱥᱮ ᱚᱱᱟ ᱫᱚ ᱥᱟᱨ ᱠᱚ ᱟᱞᱟᱫᱟᱜ ᱜᱮᱭᱟ
ᱦᱮᱸ ᱥᱟᱫ ᱫᱚ ᱠᱟᱹᱴᱤᱡ ᱟᱞᱟᱫᱟᱜ ᱜᱮᱭᱟ ᱱᱚᱣᱟ ᱡᱟᱦᱟᱸ ᱵᱚᱲᱚ ᱵᱚᱲᱚ ᱡᱟᱹᱱᱩᱢ ᱫᱟᱨᱮ ᱠᱚᱵᱚᱱ ᱧᱮᱞ ᱠᱟᱫᱟ ᱵᱤᱞᱤ ᱞᱮᱱᱠᱷᱟᱱ ᱪᱮᱫ ᱠᱟ ᱥᱤᱵᱤᱞᱟ ᱦᱳᱭ ᱚᱱᱠᱟᱜ ᱜᱮ ᱜᱟᱵᱮ ᱢᱮᱥᱟ ᱚᱱᱠᱟᱜᱴ ᱜᱮ ᱵᱩᱡᱩᱜᱚᱜᱼᱟ
ᱦᱮᱸ
ᱟᱨ ᱵᱩᱞᱩᱝ ᱢᱟᱹᱨᱤ ᱟᱛᱮᱫ ᱵᱮᱱ ᱡᱚᱢ ᱞᱮᱠᱷᱟᱱ ᱟᱨᱦᱚᱸ ᱟᱹᱰᱤ ᱪᱮᱨᱦᱟ ᱜᱮ ᱵᱩᱡᱩᱜᱚᱜᱼᱟ
ᱚ ᱟᱫᱚ ᱚᱱᱟᱜᱮ ᱜᱚᱝᱠᱮ ᱚᱱᱟ ᱫᱚ ᱡᱚᱢ ᱫᱚ ᱵᱟᱝ ᱦᱩᱭ ᱠᱟᱱᱟ ᱟᱨᱠᱤ ᱱᱚᱝᱠᱟ ᱚᱱᱠᱟ ᱵᱤᱞᱤ ᱨᱮᱫᱚ ᱟᱫᱚ ᱱᱤᱝᱠᱟᱹ ᱦᱟᱱᱮ ᱟᱨ ᱟᱞᱮᱥᱮᱫ ᱫᱚ ᱚᱱᱟ ᱠᱚ ᱵᱟᱹᱱᱩᱜᱼᱟ ᱵᱟᱝ ᱚᱱᱟ ᱫᱚ
ᱦᱮᱸ
ᱛᱟᱦᱚᱞᱮ ᱟᱫᱚ ᱩᱱ ᱚᱠᱛᱚ ᱚᱱᱟ ᱠᱷᱮᱞ ᱚᱠᱛᱚ ᱪᱟᱞᱟᱜ ᱥᱚᱢᱚᱭ ᱧᱟᱢ ᱦᱩᱭ ᱞᱮᱱᱟ ᱚᱸᱰᱮ ᱜᱮ ᱡᱚᱢ ᱦᱩᱭ ᱞᱮᱱᱟ ᱟᱨᱠᱤ ᱟᱸᱡᱚᱢ ᱵᱟᱲᱟ ᱫᱚ ᱦᱩᱭ ᱟᱠᱟᱱᱟ ᱵᱤᱞᱤ ᱠᱟᱛᱮᱜ ᱡᱮ ᱚᱠᱟ ᱞᱮᱠᱟ ᱥᱟᱫ ᱚᱱᱟ ᱫᱚ ᱵᱟᱰᱟᱭ ᱵᱟᱹᱱᱩᱜᱼᱟ ᱟᱨᱠᱤ
ᱚ
ᱦᱚᱭᱛᱚ ᱟᱸᱡᱚᱢ ᱵᱟᱲᱟ ᱦᱩᱭ ᱠᱟᱱᱟ ᱞᱤᱭᱟᱹᱠᱚ ᱥᱤᱵᱤᱞᱟ ᱟᱫᱚ ᱥᱤᱵᱤᱞ ᱫᱚ ᱪᱮᱫ ᱪᱤᱠᱟᱹ ᱥᱤᱵᱤᱞᱟ ᱡᱟᱦᱟᱸᱭ ᱠᱚ ᱩᱱᱠᱩ ᱠᱚ ᱫᱚ ᱡᱚᱢ ᱵᱟᱲᱟᱭ ᱠᱚ ᱠᱟᱫᱟ ᱠᱚ ᱩᱱᱠᱩ ᱫᱚ ᱩᱱᱠᱩ ᱫᱚᱠᱚ ᱞᱟᱹᱭ ᱫᱟᱲᱮᱭᱟᱜᱼᱟ ᱟᱨᱠᱤ ᱟᱫᱚ ᱡᱩᱫᱤ ᱢᱤᱫ ᱴᱮᱱ ᱥᱮᱫᱟᱭ ᱨᱮᱱ ᱢᱤᱫᱮᱱ ᱦᱚᱲ ᱵᱮᱱ ᱠᱩᱞᱤᱭ ᱵᱚᱭᱮᱥ ᱦᱚᱲᱮ ᱪᱮᱫᱠᱟ ᱥᱤᱵᱤᱞ ᱟᱫᱚ ᱜᱚᱢᱠᱮ ᱥᱮ ᱞᱟᱦᱟ ᱛᱮᱱᱟᱜ ᱦᱚᱲᱟᱜ ᱠᱟᱛᱷᱟ ᱫᱚ ᱟᱨ ᱱᱤᱛᱳᱜ ᱠᱟᱛᱷᱟ ᱫᱚ ᱟᱵᱮᱱ ᱱᱤᱛᱳᱜ ᱴᱷᱮᱱ ᱵᱩᱡᱽ ᱫᱟᱲᱮᱜ ᱠᱟᱱ ᱜᱮᱭᱟ ᱵᱮᱱ ᱞᱟᱹᱭ ᱵᱮᱱ ᱦᱮᱸ ᱩᱱᱤ ᱦᱟᱲᱟᱢ ᱛᱚ ᱛᱤᱱᱟᱹᱜ ᱴᱮ ᱥᱟᱹᱨᱤᱪᱚᱭ ᱢᱤᱪᱷᱟᱹᱪᱚᱭ ᱞᱟᱹᱭ
ᱦᱮᱸ ᱦᱮᱸ,
ᱩᱱᱟᱹᱴᱟ ᱜᱩᱨᱩᱛᱛᱚ ᱵᱟᱢ ᱵᱮᱱ ᱮᱢᱟᱜᱼᱟ,
ᱦᱮᱸ,
ᱵᱷᱟᱜᱮ ᱜᱮ ᱠᱷᱟᱡ ᱛᱚ, ᱱᱮᱛᱟᱨ ᱠᱚ ᱡᱩᱫᱤ ᱵᱮᱱ ᱟᱸᱡᱚᱢᱟ ᱱᱮᱛᱟᱨ ᱦᱚᱲ ᱠᱚᱴᱷᱮᱱ ᱮᱸᱰᱮ ᱠᱷᱟᱱ ᱵᱤᱱ ᱵᱩᱡᱽ ᱫᱟᱲᱮᱭᱟᱜᱼᱟ ᱟᱨᱠᱤ ᱡᱮ ᱵᱟ ᱡᱤᱱᱤᱥᱴᱟᱜ ᱫᱚ ᱠᱟᱹᱴᱤᱡ ᱴᱷᱤᱠ ᱫᱚ ᱴᱷᱤᱠ ᱜᱮᱭᱟ ᱾
ᱛᱟᱯᱚᱨᱮ ᱜᱚᱢᱠᱮ ᱟᱯᱮ ᱥᱮᱫ ᱱᱚᱣᱟ ᱢᱟᱛᱠᱚᱭ ᱫᱚ ᱦᱮᱱᱟᱜᱼᱟ ᱥᱮ ᱵᱟᱹᱱᱩᱜᱼᱟ?
ᱦᱮᱸ ᱜᱚᱢᱠᱮ ᱢᱟᱛᱠᱚᱢ ᱫᱟᱨᱮ ᱫᱚ ᱢᱮᱱᱟᱜ ᱫᱚ ᱢᱮᱱᱟᱜᱼᱟ ᱾ ᱟᱫᱚ ᱩᱱ, ᱚᱱᱠᱟ ᱞᱮᱠᱟ ᱫᱚ ᱵᱟᱝ ᱢᱚᱴᱟᱢᱩᱴᱤ ᱡᱟᱹᱱᱤᱡ ᱠᱷᱟᱱ ᱮᱠᱷᱟ ᱥᱩᱢᱩᱝ ᱜᱮ ᱢᱮᱱᱟᱜᱼᱟ ᱦᱟᱸᱰᱮ ᱱᱟᱰᱮ ᱟᱨᱠᱤ ᱦᱟᱸᱰᱮ ᱱᱟᱰᱮ ᱟᱨᱠᱤ, ᱚᱱᱟ ᱠᱚ ᱫᱚ ᱚᱱᱟ ᱨᱚᱦᱚᱭ ᱨᱚᱦᱚᱭ ᱠᱚ ᱫᱚ ᱵᱟᱝ ᱨᱚᱦᱚᱭ ᱫᱚ, ᱨᱚᱦᱚᱭ ᱠᱟᱱ ᱪᱚ ᱜᱚᱢᱠᱮ ᱥᱮ ᱪᱮᱬᱮ ᱠᱚᱪᱚ ᱵᱟᱫᱩᱲ ᱠᱚᱪᱚ ᱠᱚ ᱟᱹᱜᱩ ᱞᱮᱫ ᱪᱚ ᱠᱚ ᱞᱟᱹᱭᱟ ᱠᱚ ᱚᱱᱟ ᱠᱚ ᱫᱚ ᱟᱡ ᱛᱮᱜᱮ ᱫᱟᱨᱮ ᱠᱟᱱᱟ ᱚᱸᱰᱮ ᱫᱚ,
ᱚᱻ ᱛᱟᱯᱚᱨ ᱟᱞᱮᱭᱟᱜ ᱵᱤᱨ ᱜᱮ ᱟᱹᱰᱤ ᱡᱟᱹᱥᱛᱤ, ᱛᱤᱜᱮ ᱦᱮᱱᱟᱜᱼᱟ ᱛᱟᱦᱚᱞᱮ ᱢᱟᱛᱠᱚᱢ, ᱫᱚᱞᱮ ᱦᱟᱞᱟᱝᱟ ᱛᱟᱨᱯᱚᱨ ᱟᱹᱰᱤ ᱜᱟᱱ ᱦᱚᱲ ᱜᱮᱠᱚ ᱯᱟᱹᱣᱨᱟᱹ ᱠᱚ ᱛᱤᱠᱤᱭᱟ ᱠᱚ ᱛᱟᱯᱚᱨ ᱟᱞᱮ ᱫᱚ ᱵᱟᱞᱮ ᱛᱮᱜᱮ ᱛᱟᱞᱮ ᱟᱠᱷᱨᱤᱧᱟ ᱟᱞᱮ, ᱟᱨ, ᱢᱟᱛᱠᱚᱢ ᱯᱚᱨᱮ ᱡᱮᱢᱚᱱ ᱦᱳᱭᱳᱜᱼᱟ ᱵᱟᱠᱲᱮ ᱵᱟᱠᱲᱮ ᱠᱚᱞᱮ ᱩᱛᱩᱭ ᱜᱮᱭᱟ ᱦᱮᱸ ᱛᱟᱯᱚᱨ ᱥᱟᱠᱲᱮ ᱨᱮᱱᱟᱜ ᱡᱟᱦᱟᱸ ᱡᱟᱝ ᱛᱮᱫ ᱠᱩᱭᱰᱤ,
ᱠᱩᱭᱰᱤ ᱠᱩᱭᱰᱤ ᱠᱩᱭᱰᱤ ᱵᱟᱝ, ᱟᱸᱡᱚᱢ ᱵᱟᱲᱟ ᱠᱟᱫᱟᱞᱤᱧ ᱠᱩᱰᱤ ᱥᱩᱱᱩᱢ ᱠᱚ
ᱠᱩ ᱠᱩᱭᱰᱤ ᱥᱩᱱᱩᱢ ᱞᱮ ᱞᱮᱱᱟ ᱛᱟᱞᱦᱮ ᱟᱯᱮ ᱥᱮᱫ ᱫᱚ ᱯᱮ ᱞᱮᱱ ᱜᱮᱭᱟ ᱥᱮ ᱵᱟᱝ?
ᱵᱟᱝ ᱜᱚᱝᱠᱮ ᱠᱩᱭᱰᱤ ᱫᱚ ᱟᱞᱮᱫ ᱫᱚ ᱚᱝᱠᱟ ᱞᱮᱠᱟ ᱫᱚ ᱵᱟᱹᱱᱩᱜ ᱟᱛᱚ, ᱞᱮᱠᱷᱟ ᱥᱩᱢᱩᱱ ᱢᱟᱱᱮ ᱛᱤᱱᱟᱹᱜ ᱞᱤᱧ ᱢᱮᱛᱟ ᱵᱮᱱᱟ ᱦᱚᱭᱛᱚ ᱮᱫ ᱦᱤᱥᱟᱹᱵ ᱞᱮᱠᱷᱟᱱ ᱡᱟᱱᱤᱡ ᱠᱷᱟᱱ ᱢᱚᱬᱮ ᱜᱚᱴᱮᱱ ᱚᱱᱠᱟᱜᱟᱱ ᱦᱩᱭᱩᱜᱭ, ᱯᱩᱱᱭᱟ ᱢᱚᱬᱮ ᱜᱚᱴᱮᱱ ᱜᱮ ᱚᱝᱠᱟᱜᱮ ᱫᱤᱭᱮ ᱛᱟᱦᱚᱞᱮ ᱟᱫᱚ ᱡᱟᱦᱟᱸᱭ, ᱩᱝᱠᱩ-ᱟᱜ ᱡᱟᱭᱜᱟ ᱨᱮ ᱢᱮᱱᱟᱜᱼᱟ ᱟᱫᱚ ᱛᱟᱞᱦᱮ ᱩᱱᱠᱩ ᱴᱷᱮᱱ ᱠᱷᱚᱱᱟᱜ ᱛᱤᱭᱟᱹᱜ ᱟᱛᱚ ᱵᱩᱡᱽ ᱫᱟᱲᱮᱭᱟᱜ ᱠᱟᱱ ᱜᱮᱭᱟ ᱵᱮᱱ ᱛᱚ ᱵᱷᱟᱜᱮ ᱵᱷᱟᱜᱮ ᱦᱚᱲ ᱥᱟᱶ ᱛᱤᱭᱳᱜ ᱦᱚᱸ ᱫᱤᱭᱮ ᱠᱷᱚᱭ ᱠᱟᱛᱮᱫ ᱡᱚᱛᱚ ᱴᱩᱠᱩ ᱠᱚ ᱮᱢᱟᱜ ᱵᱤᱱᱟ ᱵᱟᱠᱲᱮ ᱡᱚᱢ ᱥᱩᱢᱟᱹᱡ ᱚᱱᱟᱜᱮ ᱵᱷᱟᱜᱮ ᱟᱨ ᱵᱟᱝᱠᱷᱟᱱ ᱫᱚ ᱮᱴᱟᱜ ᱚᱲᱟᱜ ᱡᱤᱱᱤᱥ ᱛᱤᱭᱟᱹᱜ ᱠᱟᱛᱮᱫ ᱫᱚ ᱦᱟᱸᱜ ᱟᱵᱮᱱ ᱮᱜᱮᱨ ᱡᱚᱢ ᱦᱩᱭᱩᱜ ᱛᱟᱵᱮᱱᱟ,
ᱦᱩᱸ ᱛᱟᱯᱚᱨ ᱚᱱᱮ ᱢᱟᱛᱠᱚᱢ ᱨᱮᱱᱟᱜ ᱞᱟᱴᱷᱮ, ᱠᱚ ᱡᱩᱛᱟ ᱜᱚᱢᱠᱮ ᱚᱱᱟ ᱫᱚᱢ ᱡᱚᱢ ᱠᱟᱫᱟ ᱥᱮ ᱵᱟᱝ?
ᱵᱟᱝ ᱜᱚᱢᱠᱮ ᱚᱱᱟ ᱠᱚ ᱫᱚ, ᱚᱱᱟ ᱫᱚ ᱜᱚᱢᱠᱮ ᱪᱮᱫ ᱞᱮᱠᱟ ᱠᱟᱛᱮ ᱯᱮ ᱪᱮᱫ ᱞᱮᱠᱟ ᱠᱟᱛᱮ ᱯᱮ ᱵᱮᱱᱟᱣ ᱜᱮᱭᱟ ᱜᱚᱢᱠᱮ ᱚᱱᱟ ᱫᱚ
ᱚ ᱚᱱᱟ ᱫᱚ ᱦᱮᱸ ᱟᱹᱰᱤ ᱞᱟᱦᱟ ᱧᱚᱜ ᱜᱤᱞᱤᱧ ᱡᱚᱢ ᱟᱠᱟᱫᱟ ᱦᱮᱸ, ᱛᱚ ᱚᱱᱠᱟ ᱞᱮᱠᱟ ᱫᱚ ᱵᱟᱝᱠᱚ ᱡᱩᱛᱫᱟ ᱱᱤᱛᱳᱜ ᱫᱚ ᱟᱞᱮ ᱱᱚᱰᱮ ᱢᱟᱛᱠᱚᱢ ᱠᱚᱦᱚᱸ ᱦᱮᱱᱟᱜ ᱫᱚ ᱦᱮᱱᱟᱜᱼᱟ,
ᱦᱮᱸ,
ᱡᱚᱛ ᱴᱩᱠᱩ ᱞᱤᱧ ᱫᱤᱥᱟᱹᱭᱮᱫᱟ ᱱᱚᱝᱠᱟ ᱛᱮᱠᱮᱭᱟ ᱠᱚ ᱦᱮᱸ ᱛᱮᱠᱮ ᱯᱚᱨᱮ ᱚᱱᱟ ᱢᱤᱫᱴᱟᱝ ᱞᱟᱵᱤᱫ ᱞᱟᱹᱵᱤᱫ ᱟᱨᱦᱚᱸ ᱚᱱᱟ ᱫᱟᱜ ᱦᱚᱸ ᱠᱟᱹᱴᱤᱡ ᱜᱟᱲᱚᱜᱼᱟ ᱦᱮᱸ, ᱚᱱᱟ ᱨᱮᱱᱟᱜ ᱨᱟᱥᱟ ᱠᱚᱛᱮ ᱟᱫᱚ ᱱᱚᱠᱟ ᱪᱟᱨᱮᱡ ᱠᱤᱝᱵᱟ ᱱᱚᱝᱠᱟ ᱡᱟᱦᱟᱸᱱᱟᱜ ᱤᱭᱟᱹ ᱛᱮᱜᱮ ᱢᱟᱱᱮ ᱜᱩᱛᱩ ᱠᱟ ᱠᱟᱛᱮᱫ ᱵᱮᱱ ᱡᱚᱢᱟᱵᱮᱱ ᱢᱟᱱᱮ ᱛᱤ ᱛᱮᱫᱚ ᱵᱟᱵᱮᱱ ᱥᱟᱵᱟ ᱟᱨᱠᱤ᱾ ᱡᱟᱦᱟᱸ ᱟᱱᱮ ᱠᱟᱴᱟ ᱪᱟᱢᱚᱪ ᱵᱟᱝ ᱠᱚ ᱦᱮᱱᱟᱜᱼᱟ ᱦᱳᱭ ᱚᱱᱟ ᱜᱮ᱾ ᱦᱳᱭ ᱦᱳᱭ ᱦᱳᱭ ᱚᱱᱮ ᱚᱱᱠᱟᱛᱮᱫ ᱢᱟᱱᱮ ᱞᱟᱦᱟ
ᱚᱱᱮ ᱜᱩᱛᱩ ᱠᱟᱛᱮᱫ ᱟᱨᱠᱤ ᱵᱟᱝ?
ᱦᱳᱭ ᱦᱳᱭ᱾
ᱟᱪᱪᱷᱟ ᱟᱪᱪᱷᱟ ᱟᱫᱚ ᱜᱚᱝᱠᱮ ᱚᱱᱟᱞᱤᱧ ᱢᱮᱱᱫᱟ ᱡᱮ ᱟᱫᱚ ᱚᱱᱟ ᱫᱚ ᱡᱚᱠᱷᱚᱱ ᱢᱟᱱᱮ ᱦᱟᱞᱟᱝ ᱟᱹᱜᱩᱭᱳᱜ ᱟᱨᱠᱤ ᱢᱟᱱᱮ ᱩᱱ ᱚᱱᱟ ᱠᱚᱨᱟᱣᱳᱼᱟ ᱥᱮ ᱚᱱᱟ ᱫᱚ
ᱚ ᱵᱟᱝ ᱚᱱᱟ ᱫᱚ ᱦᱩᱭᱩᱜ ᱠᱟᱱᱟ ᱤᱭᱟᱹ ᱨᱚᱦᱚᱲ ᱠᱟᱛᱮᱫ᱾ ᱢᱟᱜ ᱢᱟᱛᱠᱚᱢ ᱠᱚ ᱨᱚᱦᱚᱲᱚᱜ ᱦᱮᱸ ᱦᱮᱸ ᱨᱚᱦᱚᱲ ᱠᱟᱛᱮᱜ
ᱚᱱᱮ ᱵᱷᱤᱛᱨᱤ ᱨᱮ ᱚᱱᱟ ᱤᱭᱟᱹ ᱠᱚ ᱵᱟᱝ ᱛᱟᱦᱮᱸᱱᱟ ᱥᱩᱜᱟᱹ ᱥᱩᱜᱟᱹ?
ᱚ ᱦᱮᱸ ᱚᱱᱟ ᱠᱚᱫᱚ ᱵᱟᱪᱷᱟᱣ ᱠᱟᱛᱮᱜ ᱜᱤᱲᱤ ᱠᱟᱜ ᱦᱩᱭᱩᱜᱼᱟ ᱵᱷᱟᱞᱮ ᱤᱭᱟᱹ ᱜᱮ ᱟᱹᱨᱩᱵ ᱥᱟᱯᱷᱟ ᱠᱟᱛᱮᱜ ᱦᱮᱸ᱾
ᱟᱪᱪᱷᱟ ᱟᱪᱪᱷᱟ ᱟᱪᱪᱷᱟ᱾ ᱢᱟᱱᱮ ᱦᱳᱭᱛᱳ ᱟᱵᱮᱱ ᱞᱟᱦᱟ ᱨᱮᱵᱮᱱ ᱨᱚᱦᱚᱲ ᱠᱮᱫᱟ ᱵᱮᱱ ᱫᱤᱭᱮ ᱚᱱᱟ ᱠᱚᱵᱮᱱ ᱪᱷᱟᱲᱟᱣ ᱠᱮᱫᱟ ᱫᱤᱭᱮ ᱪᱷᱟᱲᱟᱣ ᱠᱟᱛᱮᱜ ᱟᱹᱨᱩᱵ ᱦᱩᱭᱩᱜᱼᱟ ᱛᱟᱨᱯᱚᱨ ᱛᱤᱠᱤ ᱦᱩᱭᱩᱜᱼᱟ ᱥᱮ ᱪᱮᱫ ᱠᱟ? ᱟᱫᱚ ᱚᱱᱟ ᱛᱤᱠᱤ ᱥᱚᱢᱚᱭ ᱨᱮ ᱡᱟᱦᱟᱸᱱᱟᱜ ᱮᱢᱟᱜ ᱦᱩᱭᱩᱜᱼᱟ ᱠᱤ ᱩᱱ ᱥᱚᱢᱚᱭ?
ᱮᱸᱜ ᱩᱱ ᱥᱩᱚᱢᱟᱹᱭ ᱫᱚ ᱮᱸᱜ ᱟᱥᱟ ᱠᱚᱨᱤ ᱪᱮᱫ ᱦᱚᱸ ᱮᱢ ᱫᱚ ᱵᱟᱝ ᱦᱩᱭᱩᱜᱼᱟ ᱮᱸᱜ ᱚᱱᱠᱟ ᱞᱮᱠᱟ ᱵᱟᱹᱞᱤᱧ ᱫᱤᱥᱟᱹᱭᱮᱫᱟ ᱞᱟᱦᱟ ᱧᱚᱜ ᱜᱮᱞᱮ ᱠᱚᱨᱟᱣ ᱞᱟᱜᱼᱟ ᱛᱚ,
ᱦᱮᱸ ᱛᱟᱦᱚᱞᱮ ᱢᱟᱱᱮ ᱦᱩ ᱦᱩᱰᱤᱧ ᱧᱚᱜ ᱜᱮ ᱛᱚᱠᱷᱚᱱ ᱫᱚᱞᱤᱧ ᱛᱟᱦᱮᱸ ᱠᱟᱱᱦᱟ ᱛᱟᱦᱚᱞᱮ ᱮᱴᱟᱜ ᱦᱚᱲ ᱠᱚ ᱠᱚᱨᱟᱣ ᱨᱮᱦᱚᱸ ᱢᱟᱱᱮ ᱟᱞᱮ ᱫᱚ ᱵᱟᱝᱞᱮ ᱡᱩᱛ ᱫᱟ ᱱᱚᱝᱠᱟ ᱞᱮᱠᱟ ᱫᱚ᱾
ᱦᱮᱸ ᱦᱮᱸ ᱦᱮᱸ᱾
ᱟᱫᱚ ᱡᱟᱦᱟᱸᱭ ᱠᱚ ᱮᱠᱷᱚ ᱱᱚᱠᱚ ᱠᱚᱨᱟᱣ ᱤᱫᱤᱭ ᱫᱟᱠᱚ ᱩᱱᱠᱩ ᱴᱷᱮᱱ ᱫᱚ ᱦᱩᱭᱩᱜᱭ ᱠᱟᱱ ᱜᱮᱭᱟ ᱵᱟᱝᱟ? ᱟᱨ ᱚᱲᱟᱜ ᱠᱚᱨᱮ ᱦᱚᱸ ᱚᱲᱟᱜ ᱥᱟᱸᱜᱮ ᱠᱟᱴᱤᱡ ᱦᱚᱲ ᱠᱚᱠᱚ ᱛᱟᱦᱮᱸ ᱞᱮᱱᱠᱷᱟᱱ ᱫᱚ ᱚᱱᱟ ᱫᱚ ᱠᱚᱨᱟᱣ ᱜᱟᱱᱚᱜᱼᱟ᱾ ᱟᱫᱚ ᱱᱤᱝᱠᱟᱹ ᱮᱠᱞᱟ ᱤᱭᱟᱹ ᱨᱮᱫᱚ ᱵᱟᱝ ᱦᱩᱭᱩᱜ ᱞᱟᱹᱜᱤᱛᱚᱜᱼᱟ᱾
ᱟᱫᱚ ᱱᱤᱛᱳ ᱫᱚ ᱜᱚᱝᱠᱮ ᱢᱟᱱᱮ ᱮᱸᱜ ᱟᱹᱠᱷᱨᱤᱧ ᱫᱟᱞᱮ ᱡᱟᱹᱥᱛᱤ ᱜᱮ ᱛᱟᱞᱦᱮ ᱢᱟᱱᱮ ᱦᱮᱸ ᱯᱟᱹᱣᱨᱟᱹ ᱠᱚᱦᱚᱸ ᱵᱟᱝ ᱛᱤᱠᱤ ᱦᱩᱭᱩᱜᱼᱟ ᱥᱮ ᱠᱟᱹᱴᱤᱡ ᱜᱮᱢ ᱫᱚᱦᱚᱭᱟ ᱢᱟᱱᱮ ᱨᱚᱦᱚᱲ ᱱᱟᱜ ᱟᱹᱠᱷᱨᱤᱧ ᱦᱩᱭᱩᱜ ᱠᱟᱱᱟ ᱢᱟᱱᱮ ᱚᱱᱠᱟ ᱨᱮᱦᱚᱸ ᱮᱸ ᱞᱟᱴᱷᱮ ᱠᱚᱦᱚᱸ ᱢᱟᱱᱮ ᱡᱚᱢ ᱫᱚ ᱵᱟᱝ ᱦᱩᱭᱩᱜ ᱠᱟᱱᱟ᱾
ᱦᱩᱸ ᱟᱫᱚ ᱜᱚᱝᱠᱮ ᱟᱸᱡᱚᱢ ᱵᱟᱲᱟ ᱦᱩᱭᱩ ᱠᱟᱱᱟ ᱥᱮ ᱢᱟᱛᱠᱚᱢ ᱯᱟᱹᱣᱨᱟᱹ ᱫᱚ ᱧᱩ ᱞᱮᱠᱷᱟᱱ ᱫᱚᱢᱮ ᱵᱩᱵᱩᱞ ᱜᱮᱭᱟ ᱥᱮ ᱪᱮᱫ?
ᱦᱮᱸ ᱦᱮᱸ ᱚᱱᱟ ᱫᱚ ᱜᱚᱝᱠᱮ ᱢᱟᱱᱮ ᱥᱚ ᱵᱟᱷᱟᱵᱮᱱ ᱧᱟᱢᱟ ᱦᱮᱸ᱾ ᱟᱵᱮᱱ ᱟᱹᱰᱤ ᱡᱟᱹᱥᱛᱤ ᱜᱮᱵᱮᱱ ᱧᱩ ᱠᱟᱜᱼᱟ ᱛᱟᱨᱯᱚᱨ ᱟᱥ ᱛᱮ ᱟᱥᱛᱮ ᱟᱫᱚ ᱦᱚᱲᱢᱚᱮ ᱵᱷᱤᱡᱟᱹᱣ ᱟᱵᱮᱱᱟ ᱦᱟᱸᱜ᱾
ᱟᱞᱮ ᱦᱚᱸ ᱜᱚᱝᱠᱮ ᱚᱱᱟ ᱢᱟᱛᱠᱚᱢ ᱯᱟᱹᱣᱨᱟᱹ ᱟᱹᱜᱩᱜᱮ ᱦᱮᱸ ᱥᱮ ᱢᱚᱴᱟᱢᱩᱴᱤ ᱟᱞᱮ ᱢᱤᱫᱴᱮᱱ ᱵᱟᱯᱞᱟ ᱚᱲᱟᱜ ᱢᱤᱫᱴᱮᱱ ᱦᱩᱭᱱᱟ ᱟᱨᱠᱤ ᱱᱚᱸᱜᱼᱭ ᱟᱥᱟᱲ ᱵᱚᱸᱜᱟ ᱜᱮ ᱛᱮᱨᱚ ᱛᱟᱹᱨᱤᱠᱷ ᱨᱮ ᱦᱩᱭᱱᱟ ᱫᱤᱭᱮ ᱟᱞᱮ ᱡᱟᱹᱱᱤᱡ ᱠᱷᱟᱱ ᱢᱟᱛᱠᱚᱢ ᱯᱟᱹᱣᱨᱟᱹ ᱟᱹᱜᱩ ᱜᱮ ᱡᱟᱹᱱᱤᱡ ᱠᱷᱟᱱ ᱜᱚᱝᱠᱮ ᱡᱟᱹᱱᱤᱡ ᱠᱷᱟᱱ ᱟᱴᱷᱚᱨᱚ ᱠᱤᱞᱳᱢᱤᱴᱟᱨ ᱜᱟᱱ ᱞᱮ ᱪᱟᱞᱟᱣ ᱞᱮᱱᱟ᱾
ᱚᱼᱼ
ᱚᱱᱟ ᱢᱟᱛᱠᱚᱢ ᱯᱟᱹᱣᱨᱟᱹ ᱟᱹᱜᱩ ᱜᱮᱭᱟ ᱟᱨᱠᱤ ᱚᱱᱛᱮᱨᱮ ᱜᱟᱛᱮ ᱜᱤᱫᱽᱨᱟᱹ ᱢᱮᱱᱟᱜ ᱠᱚᱣᱟ ᱩᱱᱠᱩ ᱥᱮᱫ? ᱩᱱᱠᱩ ᱥᱮᱫ ᱢᱮᱱᱟᱜᱼᱟ ᱟᱨᱠᱤᱼᱼ ᱚᱸᱰᱮᱞᱮ ᱪᱟᱞᱟᱣ ᱞᱮᱱᱟ ᱟᱨᱠᱤ ᱫᱤᱭᱮ ᱟᱹᱜᱩ ᱞᱮᱫᱟᱞᱮ ᱢᱚᱴᱟᱢᱩᱴᱤᱼᱼ ᱵᱟᱨᱚ ᱛᱮᱨᱚ ᱵᱳᱚᱛᱚᱞ ᱞᱮ ᱟᱹᱜᱩ ᱞᱮᱫᱟ ᱞᱮ ᱟᱫᱚ ᱜᱚᱢᱠᱮ ᱱᱮᱛᱟᱨ ᱫᱚ ᱟᱞᱮᱥᱮᱫ ᱫᱚ ᱟᱹᱰᱤᱼᱼ ᱚᱱᱛᱮ ᱫᱚ ᱠᱤᱱᱛᱩ ᱯᱟᱹᱨᱩᱣᱟᱹ ᱟᱲᱰᱤ ᱨᱮ ᱠᱚ ᱦᱟᱣ ᱠᱮᱫ ᱛᱣᱟ ᱥᱟᱴ ᱴᱟᱠᱟ ᱵᱳᱛᱳᱞ᱾
ᱚᱼᱼ
ᱦᱟᱛᱟᱣ ᱠᱮᱫ ᱛᱟᱞᱮᱭᱟ ᱠᱚᱼᱼ
ᱱᱤᱛᱳᱜ ᱫᱚᱠᱚ ᱵᱟᱹᱲᱛ ᱠᱟᱫᱟ ᱞᱟᱦᱟ ᱛᱮᱫᱚ ᱱᱚᱝᱠᱟ ᱯᱚᱧᱪᱟᱥ ᱴᱟᱠᱟ ᱜᱮ ᱛᱟᱦᱮᱸ ᱠᱟᱱᱟ᱾ ᱦᱮ ᱟᱞᱮ ᱥᱮᱫ ᱫᱚ ᱱᱚᱝᱠᱟ ᱯᱩᱞᱤᱥᱼᱼ ᱠᱩ ᱠᱚ ᱦᱮᱡ ᱞᱮᱱ ᱛᱟᱦᱮᱸ ᱜᱮ ᱦᱮᱸ ᱛᱟᱦᱚᱞᱮ ᱴᱩᱠᱩᱧ ᱵᱷᱩᱜᱩᱡᱼᱼ ᱠᱚ ᱠᱚ ᱤᱫᱤᱭ ᱟᱠᱟᱫ ᱛᱟᱠᱚᱣᱟ ᱛᱟᱦᱚᱞᱮ ᱟᱫᱚ ᱠᱚᱼᱼ ᱡᱟ ᱠᱚ ᱟᱨᱦᱚᱸ ᱠᱚ ᱠᱚᱨᱟᱣ ᱮᱫᱟ ᱟᱫᱚ ᱠᱚ ᱞᱟᱹᱭ ᱫᱟᱠᱚ ᱵᱟᱹᱲᱛᱤ ᱞᱟᱜᱟᱜᱼᱟ᱾ ᱱᱚᱝᱠᱟ ᱠᱚ ᱤᱫᱤ ᱟᱠᱟᱫ ᱛᱟᱞᱮᱭᱟ᱾᱾
ᱦᱚᱸ᱾
ᱛᱟᱨᱯᱚᱨᱼᱼ ᱟᱞᱮ ᱱᱚᱰᱮ ᱦᱚᱸ ᱜᱚᱝᱠᱮ ᱢᱤᱫᱴᱤᱱᱼᱼ ᱯᱮᱲᱟ ᱦᱚᱲ ᱜᱮ ᱞᱟᱹᱭ ᱞᱮ-ᱟᱭ ᱡᱮ, ᱵᱟᱯᱞᱟ ᱚᱲᱟᱜᱼᱼ ᱟᱜ ᱞᱟᱹᱜᱤᱫ ᱞᱟᱜᱟᱜᱼᱟ ᱫᱚᱥ ᱵᱳᱛᱳᱞ ᱦᱮᱸ ᱟᱫᱚᱼᱼ ᱱᱚᱰᱮ ᱜᱮ ᱟᱞᱮ ᱨᱮᱱ ᱜᱮ ᱟᱹᱰᱤ ᱡᱟᱹᱥᱛᱤ ᱠᱚ ᱛᱤᱠᱤᱭᱟᱠᱚ ᱛᱟᱦᱚᱞᱮᱼᱼ ᱱᱚᱝᱠᱟ ᱢᱮ ᱢᱮᱱ ᱢᱮᱛᱟᱜ ᱠᱚ ᱦᱩᱭ ᱞᱮᱱ ᱛᱟᱦᱮᱸᱫ ᱛᱟᱞᱦᱮ ᱫᱚᱦᱚ ᱞᱮᱫ ᱜᱮᱭᱟ ᱠᱚ᱾